ᱜᱚᱝᱠᱮ
ᱦᱮᱸ ᱡᱚᱦᱟᱨ ᱜᱮ ᱜᱚᱢᱠᱮ
ᱦᱮᱸ ᱡᱚᱦᱟᱨᱜᱮ ᱟᱸᱡᱚᱢᱚᱜ ᱠᱟᱱᱟ
ᱦᱮᱸ ᱦᱮᱸ ᱯᱩᱥᱴᱟᱹᱣ ᱜᱮ ᱟᱸᱡᱚᱢᱚᱜ ᱠᱟᱱᱟ
ᱟᱪᱪᱷᱟ ᱟᱪᱪᱷᱟ ᱟᱵᱤᱱᱟᱜ ᱠᱟᱛᱷᱟ ᱦᱚᱸ ᱟᱸᱡᱚᱢᱚᱜ ᱠᱟᱱᱟ
ᱟᱨ ᱞᱟᱹᱭ ᱵᱤᱱ ᱪᱮᱫ ᱵᱤᱱ ᱪᱤᱠᱟᱹᱭᱟ?
ᱱᱚᱸᱜᱼᱚ ᱱᱚᱛᱮ ᱞᱤᱧ ᱦᱮᱡ ᱟᱠᱟᱱᱟ ᱤᱭᱟᱹ ᱥᱮᱫ
ᱩᱸ
ᱟᱫᱚ ᱱᱟᱜ ᱚᱱᱛᱮ ᱩᱸ ᱫᱟᱜ ᱡᱟᱹᱲᱤ ᱠᱚ ᱪᱮᱫ ᱞᱮᱠᱟ ᱥᱮᱨᱢᱟ ᱡᱟᱹᱲᱤ ᱠᱚ?
ᱮᱸ ᱥᱮ ᱨᱤᱢᱤᱞ ᱠᱟᱹᱴᱤᱡ ᱨᱤᱢᱤᱞ ᱠᱟᱜ ᱜᱮᱭᱟᱭ ᱠᱤᱱᱛᱩ, ᱮᱠᱷᱚᱱ ᱫᱚ ᱫᱟᱜ ᱵᱟᱭ ᱡᱟᱹᱲᱤᱭᱮᱜᱼᱟ ᱦᱚᱞᱟ ᱦᱚᱞᱟ ᱢᱟᱫᱷᱮᱨ ᱦᱩᱭ ᱞᱮᱱᱟ ᱫᱟᱜ ᱟᱹᱰᱤ ᱠᱟᱡᱟᱠ ᱛᱤᱦᱤᱧ ᱯᱟᱪᱮᱫ ᱦᱩᱭᱩᱜ ᱜᱮᱭᱟ ᱟᱫᱚ ᱟᱯᱮ ᱥᱮᱫ
ᱟᱞᱮ ᱥᱮᱜ ᱱᱟᱠᱷᱟᱱᱡ ᱛᱮᱦᱮᱱ ᱚ ᱥᱟᱸ-ᱪᱷᱚᱴᱟ ᱥᱮᱜ ᱠᱟᱹᱴᱤᱡ ᱫᱟᱜ ᱫᱟᱜ ᱧᱚᱜ ᱠᱮᱜ ᱜᱮᱭᱟ ᱦᱩᱸ
ᱩᱸ
ᱚᱱᱠᱟ ᱥᱮᱛᱟᱜ ᱛᱚᱨᱟ ᱛᱟᱯᱚᱨᱮ ᱱᱤᱛᱳᱜ ᱫᱚ ᱯᱷᱟᱨᱪᱟ ᱯᱷᱟᱨᱪᱤ ᱪᱮᱫ ᱜᱮᱭᱟ ᱚᱱᱠᱟ ᱨᱤᱢᱤᱞ ᱦᱚᱸ ᱥᱮᱨᱚᱠᱚᱢ ᱫᱚ ᱵᱟᱝ ᱧᱮᱞᱚᱜ ᱠᱟᱱᱟ, ᱟᱨ ᱛᱮᱦᱮᱧ ᱫᱚ ᱱᱟᱜ ᱠᱷᱟᱡ ᱨᱚᱛᱷ ᱢᱮᱱᱟᱜ ᱛᱚ ᱯᱨᱟᱭ ᱯᱨᱚᱛᱮ ᱯᱨᱚᱛᱮᱠ ᱥᱮᱨᱢᱟ ᱜᱮ ᱱᱚᱰᱮ ᱨᱚᱛᱷ ᱚᱱᱟ ᱥᱟᱭᱤᱰ ᱟᱛᱳ ᱨᱮ ᱫᱤᱠᱩᱣᱟᱜ ᱫᱤᱠᱩ ᱴᱚᱞᱟ ᱨᱮᱠᱚ ᱱᱟᱜ ᱠᱷᱟᱡ ᱠᱚ ᱟᱹᱪᱩᱨᱟ
ᱦᱮᱸ ᱦᱮᱸ
ᱟᱫᱚ ᱱᱟᱜ-ᱟ, ᱫᱟᱜᱟᱭ ᱯᱨᱚᱛᱛᱮᱠ ᱵᱚᱪᱷᱚᱨ ᱜᱮ ᱧᱮᱞ ᱵᱟᱲᱟ ᱦᱩᱭ ᱟᱠᱟᱱᱟ ᱟᱨᱠᱤ
ᱦᱮᱸ
ᱚᱵᱚᱥᱥᱭ ᱱᱤᱭᱟᱹ ᱵᱚᱪᱷᱚᱨ ᱫᱚ ᱫᱟᱜ ᱜᱮᱭᱟᱭ ᱛᱟᱦᱚᱞᱮ
ᱦᱮᱸ ᱦᱮᱸ ᱱᱤᱭᱟᱹ ᱵᱚᱪᱷᱚᱨ ᱫᱟᱜ ᱚᱱᱠᱟ ᱨᱤᱢᱤᱞ ᱨᱤᱢᱤᱞ ᱛᱚ ᱵᱩᱡᱷᱟᱹᱜ ᱠᱟᱱᱟ ᱛᱟ ᱛᱟᱪᱷᱟᱲᱟ ᱥᱮᱛᱟᱜ ᱨᱮᱛᱚᱭ ᱫᱟᱜ ᱠᱮᱫᱼᱟ ᱦᱩᱸ,
ᱦᱮᱸ
ᱨᱟᱛ ᱜᱚᱦᱚᱲᱚ ᱥᱚᱢᱚᱭ ᱦᱚᱸ ᱛᱚ ᱱᱟᱜ ᱠᱷᱟᱡ ᱫᱟᱜ ᱜᱮᱭᱟᱭ ᱯᱨᱟᱭ ᱜᱮ ᱱᱟᱜ ᱠᱷᱟᱡ ᱱᱚᱸᱰᱮ ᱟᱹᱪᱩᱨ ᱪᱟᱞᱟ ᱵᱟᱲᱟ ᱦᱩᱭ ᱟᱠᱟᱱᱟ ᱛᱚ
ᱮᱸ ᱟᱪᱪᱷᱟ ᱟᱪᱪᱷᱟ ᱟᱪᱪᱷᱟ ᱟᱨ ᱦᱩ ᱦᱩᱲᱩ ᱠᱚᱯᱮ ᱨᱚᱦᱚᱭ ᱠᱮᱜᱼᱟ ᱥᱮ ᱵᱟᱝ
ᱟᱹᱣᱨᱤ ᱟᱹᱣᱨᱤ ᱮᱸ ᱜᱤᱰᱤ ᱦᱩᱭ ᱠᱟᱱᱟ ᱤᱭᱟᱹ ᱟᱯᱷᱚᱨ ᱦᱩᱭ ᱠᱟᱱᱟ ᱦᱩᱸ
ᱟᱪᱪᱷᱟ ᱟᱪᱪᱷᱟ ᱟᱪᱪᱷᱟ ᱟᱪᱪᱷᱟ
ᱦᱟᱨᱟ ᱜᱚᱫᱚᱜ ᱠᱟᱱᱟ᱾
ᱩᱸ ᱚᱱᱠᱟ ᱜᱮ ᱱᱚᱛᱮ ᱦᱚᱸ᱾ ᱮᱠᱷᱚᱱ ᱫᱚ ᱵᱟᱝ ᱪᱟᱵᱟᱣ ᱠᱟᱱᱟ ᱟᱨ ᱪᱮᱫ ᱯᱮ ᱪᱤᱠᱟᱹᱭᱟ ᱢᱟᱱᱮ ᱯᱷᱩᱴᱵᱚᱞ ᱟᱪᱪᱷᱟ ᱯᱷᱩᱴᱵᱚᱞ ᱯᱮ ᱠᱷᱮᱞ ᱜᱮᱭᱟ?
ᱦᱮᱸ ᱯᱷᱩᱴᱵᱚᱞ ᱞᱮ ᱠᱷᱮᱞ ᱜᱮᱭᱟ
ᱟᱪᱪᱷᱟ ᱮᱠᱷᱚᱱ ᱢᱟ ᱦᱩᱲᱩ ᱨᱚᱦᱚᱭ ᱛᱟᱭᱚᱢ ᱯᱷᱩᱴᱵᱚᱞ ᱠᱷᱮᱞ ᱫᱤᱱ ᱜᱮ ᱦᱤᱡᱩᱜ ᱠᱟᱱᱟ ᱦᱮᱸ ᱥᱮ
ᱚ ᱴᱩᱨ, ᱴᱩᱨᱱᱟᱢᱮᱱᱴ ᱠᱷᱩᱞᱟᱹᱣ ᱦᱩᱭᱩᱜ ᱜᱮᱭᱟ
ᱟᱪᱪᱷᱟ ᱟᱯᱮ ᱥᱮᱫ ᱞᱟᱹᱴᱩ ᱴᱩᱨᱱᱟᱢᱮᱱᱴ ᱦᱩᱭᱩᱜ ᱜᱮᱭᱟ ᱦᱮᱸ ᱥᱮ
ᱞᱟᱹᱴᱩ ᱫᱚ ᱚᱱᱟ ᱤᱭᱟᱹ ᱠᱚᱨᱮᱜ ᱦᱳᱭᱳᱜ ᱜᱮᱭᱟ ᱥᱮᱢ ᱡᱟᱦᱟᱸ ᱞᱟᱹᱴᱩ ᱮᱠᱫᱚᱢ ᱞᱟᱹᱴᱩ ᱩᱛᱟᱹᱨᱟᱜ ᱦᱳᱭᱳᱜᱼᱟ ᱱᱚᱸᱰᱮ ᱠᱷᱚᱱ ᱫᱚ ᱟᱞᱮ ᱱᱚᱣᱟ ᱯᱟᱥ ᱥᱮᱫ ᱜᱮ ᱪᱟᱞᱟᱣ ᱦᱳᱭᱳᱜᱼᱟ ᱢᱚᱴᱟᱢᱩᱴᱤ ᱚᱱᱟ ᱠᱚᱫᱚ, ᱳᱭ ᱟᱻ ᱚᱱᱠᱟᱱ ᱮᱸ ᱫᱚᱥ-ᱵᱟᱨᱚ ᱫᱚᱥ ᱫᱚᱥ ᱠᱤᱞᱳᱢᱤᱴ ᱟᱸᱻ ᱫᱚᱥ ᱠᱤᱞᱳᱢᱤᱴᱟᱨ ᱜᱟᱱ ᱥᱟᱺᱜᱤᱧᱟ ᱟᱨᱠᱤ ᱮᱠᱫᱚᱢ ᱞᱟᱹᱴᱩ ᱞᱟᱹᱴᱩᱣᱟᱜ ᱦᱩᱭᱩᱜ-ᱟ ᱤᱭᱟᱹ ᱫᱤᱭᱮ ᱦᱮᱸ ᱴᱤᱠᱤᱴ ᱫᱤᱭᱮ ᱟᱨ ᱦᱩᱰᱤᱧ ᱢᱟᱪᱷᱟ ᱟᱜ ᱠᱚᱫᱚ ᱦᱳᱭᱳᱜ ᱜᱮᱭᱟ ᱦᱮᱸ
ᱟᱪᱪᱷᱟ ᱴᱤᱠᱤᱴ ᱫᱤᱭᱮ ᱠᱩ ᱦᱩᱭᱩᱜ-ᱟ ᱢᱟᱱᱮ ᱚᱱᱟ ᱧᱮᱞ ᱞᱟᱹᱜᱤᱫ ᱚᱱᱟ ᱧᱮᱞ ᱞᱟᱹᱜᱤᱫ ᱴᱤᱠᱤᱴ ᱠᱚ ᱦᱟᱛᱟᱣᱟ
ᱦᱩᱸ ᱦᱩᱸ ᱦᱩᱸ
ᱟᱪᱪᱷᱟ ᱟᱪᱪᱷᱟ ᱪᱮᱫ ᱧᱩᱛᱩᱢ ᱚᱱᱟᱢ ᱠᱟᱹᱴᱤᱡ ᱮᱢ ᱞᱟᱹᱭ ᱫᱟᱲᱮᱭᱟᱜ-ᱟ
ᱚᱱᱟ ᱫᱚ ᱦᱩᱭᱩᱜ ᱠᱟᱱᱟ ᱫᱷᱟᱱᱚᱥᱳᱞᱠᱟᱯ ᱦᱮᱸ
ᱟᱪᱪᱷᱟ
ᱚᱱᱟ ᱫᱚ ᱟᱞᱮ ᱱᱚᱣᱟ ᱠᱷᱚᱱ ᱫᱚ ᱥᱩᱨ ᱜᱮᱭᱟ ᱦᱮᱸ ᱟᱞᱮ ᱱᱚᱣᱟ ᱠᱚᱨᱮ ᱠᱷᱚᱱ ᱫᱚ ᱥᱟᱭᱠᱮᱞ ᱠᱚᱛᱮ ᱠᱚ ᱪᱟᱞᱟᱜ-ᱟ ᱦᱮᱸ
ᱟᱪᱪᱷᱟ ᱟᱪᱷᱟ ᱟᱪᱷᱟ
ᱟᱨ ᱱᱚᱣᱟ ᱢᱮᱫᱴᱮᱱ ᱠᱩᱲᱤ ᱜᱤᱫᱽᱨᱟᱹ ᱟᱜ ᱦᱩᱭᱩᱜᱼᱟ ᱚᱱᱟ ᱦᱚᱸ ᱥᱩᱨ ᱜᱮᱭᱟ ᱵᱤᱥᱤ ᱵᱟᱝ ᱥᱟᱺᱜᱤᱧᱟ ᱚᱱᱟ ᱠᱚᱱᱟᱵᱟᱞᱤ ᱠᱟᱯ ᱦᱮᱸ
ᱦᱩᱸ ᱦᱩᱸ ᱮᱠᱪᱩᱭᱮᱞᱤ ᱠᱩᱲᱤ ᱜᱤᱫᱽᱨᱟᱹ ᱦᱚᱸ ᱠᱷᱮᱞ ᱟᱹᱰᱤ ᱞᱟᱹᱠᱛᱤ ᱠᱟᱱ ᱜᱮᱭᱟ ᱦᱮᱸ ᱥᱮ
ᱦᱩᱸ ᱦᱩᱸ ᱦᱩᱸ ᱠᱩᱲᱤ ᱜᱤᱫᱽᱨᱟᱹᱣᱟᱜ ᱦᱚᱸ ᱦᱳᱭᱳᱜ ᱜᱮᱭᱟ
ᱤᱱᱰᱤᱭᱟ ᱴᱤᱢ ᱨᱮ ᱟᱹᱰᱤ ᱩᱥᱟᱹᱨᱟ ᱩᱱᱠᱩ ᱠᱚ ᱫᱟᱣ ᱠᱚ ᱧᱟᱢᱟ ᱠᱷᱮᱞ ᱨᱮᱱᱟᱜ
ᱦᱩᱸ ᱟᱫᱚ ᱢᱟᱭᱟᱝ ᱫᱚ ᱩᱱᱟᱹᱜ ᱵᱟᱝ ᱧᱮᱞ ᱠᱟᱱᱟ ᱛᱚ ᱱᱤᱛᱚᱜ ᱦᱚᱸᱜ-ᱚᱭ ᱮ ᱠᱚᱭᱮᱠ ᱵᱚᱪᱷᱚᱨ ᱧᱮᱞᱚᱜ ᱠᱟᱱᱟ ᱟᱵᱚ ᱥᱟᱱᱛᱟᱲ ᱜᱤᱫᱽᱨᱟᱹ ᱠᱚᱦᱚᱸ ᱟᱹᱰᱤ ᱜᱟᱱ ᱫᱟᱣ ᱠᱚ ᱦᱟᱢᱮᱴ ᱠᱟᱫᱟ ᱵᱚᱦᱩᱛ ᱤᱭᱟᱹ ᱤᱭᱟᱹ ᱠᱚᱨᱮᱫ ᱦᱚᱸ ᱵᱷᱟᱜᱤ ᱵᱷᱟᱜᱤ ᱴᱤᱢ ᱠᱚᱨᱮᱜ ᱟᱨ ᱢᱚᱴᱟᱢᱩᱴᱤ ᱠᱷᱮᱞ ᱪᱮᱛᱟᱱ ᱟᱹᱰᱤ ᱜᱟᱱ ᱱᱮᱛᱟᱨ ᱠᱩᱲᱤ ᱠᱚ ᱠᱚᱲᱟ ᱠᱚᱠᱚ ᱯᱷᱳᱠᱟᱥ ᱠᱚ ᱮᱢ ᱫᱟᱠᱚ
ᱦᱩᱸ
ᱦᱩᱸ
ᱮᱵᱟᱨ ᱠᱚᱲᱟ ᱠᱚ ᱢᱟᱱᱮ ᱡᱮᱦᱩᱛᱩ ᱛᱤᱨᱮ ᱢᱳᱵᱟᱭᱤᱞ ᱢᱮᱱᱟᱜ ᱠᱟᱫᱟ ᱦᱮᱸᱥᱮ ᱛᱚ ᱚᱱᱟ ᱢᱚᱵᱟᱭᱤᱞ ᱞᱟᱹᱜᱤᱫ ᱦᱚᱸ ᱟᱹᱰᱤ ᱜᱟᱱ ᱟᱹᱰᱤ ᱠᱤᱪᱷᱩ ᱵᱟᱲᱟᱭ ᱧᱟᱢ ᱮᱫᱟ ᱡᱮ ᱦᱮᱸ ᱚᱠᱟ ᱡᱟᱭᱜᱟ ᱨᱮ ᱵᱮᱥ ᱢᱟᱱᱮ ᱥᱩᱡᱳᱜᱽ ᱢᱮᱱᱟᱜ ᱟᱠᱟᱫᱟ ᱦᱮᱸ ᱥᱮ
ᱦᱩᱸ ᱦᱩᱸ
ᱚᱱᱟ ᱫᱟᱜ ᱚᱱᱟ ᱤᱭᱟᱹᱛᱮ ᱟᱨᱦᱚᱸ ᱟᱹᱰᱤᱜᱟᱱ ᱥᱩᱡᱳᱜᱽ ᱢᱮᱱᱟᱜ ᱟᱠᱟᱫᱟ ᱠᱤᱱᱛᱩ ᱩᱱᱟᱹᱜ ᱥᱩᱡᱳᱜᱽ ᱫᱚ ᱵᱟᱲᱟᱭ ᱵᱟᱹᱱᱩᱜ ᱠᱟᱫᱟ ᱯᱟᱥᱮᱫ ᱦᱮᱸ ᱥᱮ ᱛ ᱚᱱᱟ ᱠᱷᱟᱹᱛᱤᱨ ᱛᱮ ᱯᱟᱥᱮᱡ ᱚᱱᱟ ᱫᱤᱠ ᱠᱚᱨᱮᱜ ᱦᱚᱸ ᱵᱟᱠᱚ ᱪᱟᱞᱟᱣ ᱫᱟᱲᱮᱭᱟᱜ ᱠᱟᱱᱟ ᱠᱤᱱᱛᱩ ᱤᱧᱤᱧ ᱢᱚᱱᱮᱭᱟ ᱠᱟᱹᱴᱤᱡ ᱚᱠᱛᱚ ᱞᱟᱜᱟᱜ-ᱟ ᱠᱤᱱᱛᱩ ᱢᱤᱫ ᱫᱤᱱ ᱡᱚᱛᱚ ᱦᱚᱲ ᱵᱷᱟᱜᱤ ᱡᱟᱭᱜᱟ ᱨᱮᱵᱚᱱ ᱥᱮᱴᱮᱨᱚᱜ-ᱟ ᱦᱮᱸ ᱥᱮ
ᱦᱩᱸ ᱡᱟᱦᱟᱸ ᱡᱟᱦᱟᱸ ᱠᱟᱹᱢᱤ ᱨᱮᱢ ᱢᱚᱱᱮ ᱩᱨᱤᱡ ᱠᱟᱛᱮᱢ ᱫᱷᱩᱨᱟᱹᱜ-ᱟ ᱚᱱᱟ ᱫᱚ ᱯᱟᱪᱮᱫ ᱤᱧᱤᱧ ᱢᱚᱱᱮᱭᱟ ᱚᱱᱟ ᱫᱚ ᱢᱟᱱᱮ ᱡᱤᱛᱠᱟᱹᱨᱚᱜ ᱜᱮᱭᱟ ᱟᱨᱠᱤ
ᱦᱩᱸ ᱢᱚᱱᱮ ᱫᱚ ᱚᱱᱟ ᱤᱭᱟᱹ ᱡᱚᱥ ᱟᱹᱜᱩ ᱦᱩᱭᱩᱜ-ᱟ ᱦᱮᱸ ᱥᱮ ᱦᱮᱸ
ᱥᱚᱢᱟᱠᱫᱚᱢ
ᱟᱨ ᱮᱠᱪᱩᱭᱮᱞᱤ ᱟᱹᱛᱩ ᱴᱚᱞᱟ ᱨᱮᱱ ᱠᱚᱲᱟ ᱠᱩᱲᱤ ᱢᱟᱱᱮ ᱡᱟᱦᱟᱸ ᱛᱤᱱᱟᱹᱜ ᱜᱤᱫᱽᱨᱟᱹ ᱠᱚ ᱢᱮᱱᱟᱜ ᱠᱚᱣᱟ ᱦᱮᱸ ᱥᱮ ᱤᱥᱠᱩᱞ ᱠᱚᱨᱮᱱ ᱧᱮᱞᱚᱜ ᱢᱟᱱᱮ ᱮ ᱩᱱᱟᱹᱜ ᱴᱟᱫᱚ ᱢᱟᱱᱮ ᱡᱚᱛᱚ ᱠᱤᱪᱷᱩ ᱫᱚ ᱵᱟᱲᱟᱭ ᱵᱟᱹᱱᱩᱜ ᱟᱠᱟᱫᱟ ᱦᱮᱸᱥᱮ ᱡᱟᱦᱟᱸ ᱛᱤᱱᱟᱹᱜ ᱢᱟᱱᱮ ᱢᱤᱫᱴᱮᱱ ᱵᱟᱡᱟᱨ ᱨᱮᱱ ᱠᱚᱲᱟ ᱜᱤᱫᱽᱨᱟᱹ ᱡᱟᱦᱟᱸ ᱛᱤᱱᱟᱹᱜ ᱮᱢ ᱵᱟᱲᱟᱭᱟ ᱦᱮᱸ
ᱦᱩᱸ
ᱮᱵᱟᱨ ᱡᱮ ᱟᱛᱳ ᱨᱮᱱ ᱜᱤᱫᱽᱨᱟᱹ ᱫᱚ ᱩᱱᱟᱹᱜ ᱫᱚ ᱵᱟᱲᱟᱭ ᱵᱟᱝ ᱛᱟᱦᱮᱱᱟ ᱡᱮ ᱦᱮᱸ ᱚᱠᱟ ᱠᱚᱨᱮ ᱚᱠᱟ ᱞᱮᱠᱟᱱ ᱟᱨᱠᱤ ᱠᱤ ᱵᱷᱮᱠᱮᱱᱥᱤ ᱠᱚ ᱩᱰᱩᱝᱚᱜ ᱠᱟᱱᱟ ᱦᱮᱸᱥᱮ ᱛᱚ ᱩᱱᱠᱩ ᱠᱟᱹᱴᱤᱡ ᱚᱱᱟ ᱞᱟᱹᱜᱤᱫ ᱠᱟᱹᱴᱤᱡ ᱛᱟᱭᱚᱢᱚᱜ ᱠᱟᱱᱟ ᱠᱚ ᱥᱮ ᱾
ᱟᱫᱚ ᱯᱟᱥᱮᱱᱟᱜ ᱟᱵᱚ ᱫᱚ ᱦᱩᱭᱩᱜ ᱠᱟᱱᱟ ᱛᱷᱚ ᱱᱚᱼᱚᱭ ᱢᱤᱫᱴᱮᱱ ᱡᱤᱱᱤᱥ ᱟᱵᱚ ᱠᱚᱜ ᱢᱩᱫᱽᱨᱮ ᱤᱭᱟᱹᱜ ᱠᱟᱱᱟ ᱾
ᱜᱤᱫᱽᱨᱟᱹ ᱠᱚ ᱛᱟᱭᱚᱢᱚᱜ ᱠᱟᱱᱟ᱾ ᱡᱩᱫᱤ ᱵᱚᱱ ᱧᱮᱞᱟ, ᱟᱵᱚ ᱡᱟᱦᱟᱸ ᱟᱛᱳ ᱠᱚᱨᱮ ᱯᱨᱟᱭ ᱟᱛᱳ ᱠᱚᱨᱮ ᱜᱮ ᱱᱮᱛᱟᱨ ᱫᱚ ᱞᱟᱦᱟ ᱢᱟᱲᱟᱝ ᱢᱟ ᱯᱟᱹᱦᱤᱞ ᱡᱩᱫᱤ ᱵᱚᱱ ᱧᱮᱞᱟ, ᱫᱮ ᱫᱤᱨᱜᱷᱚ ᱫᱚᱥ ᱵᱟᱨᱚ ᱵᱚᱪᱷᱚᱨ ᱠᱤ ᱠᱩᱲᱤ ᱵᱚᱪᱷᱚᱨ ᱠᱩᱲᱤ ᱥᱮ ᱥᱮᱨᱢᱟ ᱢᱟᱨᱟᱲᱟᱝ ᱵᱚᱱ ᱪᱟᱞᱟᱣ ᱩᱱ ᱫᱚ ᱢᱤᱫᱮᱱ ᱟᱹᱛᱩ ᱯᱤᱪᱷᱩ ᱚᱱᱠᱟᱱ ᱥᱮᱪᱮᱫᱤᱭᱟᱹ ᱚᱱᱠᱟᱱ ᱥᱤᱠᱠᱷᱤᱛᱚ ᱦᱚᱲᱜᱮ ᱵᱟᱠᱚ ᱛᱟᱦᱮᱸ ᱠᱟᱱᱟ, ᱛᱟᱦᱮᱸ ᱠᱟᱱᱟ ᱠᱚ ᱵᱟᱝ?
ᱵᱟᱝ ᱵᱟᱝ᱾
ᱟᱫᱚ ᱱᱤᱛᱚᱜ ᱫᱚ ᱠᱚᱢ ᱵᱤᱥᱤ ᱱᱟᱜ ᱵᱚᱱ ᱦᱩᱭ ᱟᱠᱟᱱᱟ ᱠᱚᱢ ᱡᱷᱚᱛᱚ ᱜᱮ ᱱᱚᱣᱟ ᱠᱚᱨᱮ ᱾ ᱛᱚ ᱜᱨᱮᱡᱩᱭᱮᱥᱮᱱ ᱵᱟ ᱢᱟᱥᱴᱟᱨ ᱰᱤᱜᱽᱨᱤ ᱯᱟᱥ ᱠᱚ, ᱠᱚᱲᱟ ᱠᱚ, ᱠᱩᱲᱤ ᱠᱚ, ᱠᱚᱢ ᱵᱮᱥᱤ ᱠᱚ ᱦᱩᱭ ᱟᱠᱟᱱᱟ, ᱦᱮᱸ᱾
ᱦᱩᱸ᱾
ᱟᱫᱚ ᱩᱱᱠᱩ ᱠᱚᱜᱮ ᱦᱩᱭᱩᱜ ᱠᱟᱱᱟ ᱤᱭᱟᱹ ᱠᱚ ᱦᱩᱭᱩᱜᱼᱟ, ᱠᱟᱣᱩᱱᱥᱮᱞᱤᱝ ᱠᱚ ᱦᱩᱭᱩᱜᱼᱟ, ᱢᱟᱱᱮ ᱠᱟᱣᱩᱱᱥᱮᱞᱤᱝ ᱪᱮᱫ ᱞᱮᱠᱟ ᱵᱩᱡᱷᱟᱹᱣ ᱠᱚ ᱦᱩᱭᱩᱜᱼᱟ᱾ ᱡᱮ ᱯᱟᱪᱮᱫ ᱟᱨ ᱟᱹᱛᱩᱳ ᱴᱚᱞᱟ ᱠᱚᱨᱮᱱ ᱡᱟᱦᱟᱸᱭ ᱚᱱᱠᱟ ᱢᱟᱫᱽᱫᱷᱚᱢᱤᱠ ᱯᱟᱥ ᱠᱚᱲᱟ, ᱠᱩᱲᱤ ᱠᱚ ᱢᱮᱱᱟᱜ ᱠᱚᱣᱟ, ᱮᱭᱤᱪ ᱮᱥ ᱯᱟᱥ ᱠᱚᱲᱟ ᱠᱩᱲᱤ ᱠᱚ ᱢᱮᱱᱟᱜ ᱠᱚᱣᱟ ᱾ ᱩᱱᱠᱩ ᱵᱩᱡᱷᱟᱹᱣ ᱠᱚ ᱦᱩᱭᱩᱜᱼᱟ᱾ᱱᱚᱣᱟ ᱱᱚᱣᱟ ᱠᱚ ᱠᱚᱨᱮ ᱟᱯᱮᱭᱟᱜ ᱫᱚ ᱥᱩᱡᱳᱜᱽ ᱥᱩᱵᱤᱫᱷᱟ ᱟᱹᱰᱤ ᱴᱟᱜ ᱢᱮᱱᱟᱜ ᱛᱟᱯᱮᱭᱟ ᱦᱮᱸ᱾
ᱦᱮᱸ, ᱚᱱᱟ ᱠᱚᱜᱮ ᱦᱮᱸ ᱜᱚᱝᱠᱮ ᱱᱚᱣᱟ ᱠᱚᱜᱮ ᱡᱩᱫᱤ ᱤᱥᱠᱩᱞ ᱨᱮ ᱡᱩᱫᱤ ᱞᱟᱹᱭ ᱟᱠᱚᱣᱟ ᱦᱮᱸ ᱥᱮ ᱜᱚᱝᱠᱮ ᱛᱚᱠᱚ ᱟᱨᱠᱤ ᱚᱸᱰᱮ ᱠᱚ ᱢᱟᱱᱮ ᱠᱟᱹᱴᱤᱡ ᱢᱟᱱᱮ ᱡᱟᱦᱟᱸ ᱠᱚ ᱵᱟᱠᱚ ᱞᱟᱹᱭᱟ ᱡᱮ ᱦᱤᱥ ᱦᱮᱸ ᱥᱮ, ᱚᱱᱠᱟ ᱢᱤᱫᱴᱮᱱ ᱞᱟᱹᱭ ᱠᱚ ᱦᱩᱭᱩᱜᱼᱟ ᱡᱮ ᱦᱮᱸ ᱱᱚᱣᱟ ᱠᱚᱦᱚᱸ ᱦᱩᱭᱩᱜ ᱠᱟᱱᱟ ᱾ ᱱᱚᱣᱟ ᱠᱚᱨᱮ ᱦᱚᱸᱯᱮ ᱪᱟᱞᱟᱣ ᱫᱟᱲᱮᱭᱟᱜᱼᱟ ᱛᱟᱭᱚᱢ ᱫᱟᱨᱟᱢ ᱦᱮᱸᱥᱮ ᱾ ᱮᱸᱦᱩᱸ ᱚᱱᱟ ᱠᱚᱜᱮ ᱾ ᱞᱟᱹᱭ ᱞᱮᱠᱷᱟᱱ ᱟᱹᱰᱤ ᱱᱟᱯᱟᱭᱚᱜᱼᱟ ᱾
ᱟᱫᱚ ᱱᱤᱛᱚᱜ ᱫᱚ ᱯᱟ ᱯᱟᱞᱮᱱ ᱢᱟ ᱢᱟᱲᱟᱝ ᱛᱮᱢᱟ ᱟᱹᱰᱤ ᱠᱷᱚᱵᱚᱨ ᱧᱟᱢ ᱟᱹᱰᱤ ᱟᱱᱟᱴ ᱜᱮ ᱛᱟᱦᱮᱸ ᱠᱟᱱᱟ ᱾ ᱮᱻ ᱛᱤᱨᱮ ᱯᱮᱯᱟᱨᱮᱢ ᱧᱟᱢᱟ ᱛᱤᱨᱮ ᱚᱠᱚᱭ ᱞᱟᱹᱭᱟᱢᱟ᱾ ᱩᱱ ᱫᱚ ᱟᱹᱰᱤᱴᱟᱜ ᱤᱭᱟᱹ ᱛᱟᱦᱮᱸ ᱠᱟᱱᱟ ᱱᱤᱛᱚᱜ ᱫᱚ ᱟᱫᱚ ᱡᱷᱚᱛᱚ ᱦᱚᱲᱟᱜ ᱚᱲᱟᱜ ᱨᱮᱜᱮ ᱠᱷᱚᱵᱚᱨ ᱡᱩᱫᱤ ᱵᱚᱱ ᱧᱮᱞ ᱫᱟᱲᱮᱭᱟᱜᱼᱟ ᱢᱳᱵᱟᱭᱤᱞ ᱡᱚᱛᱚ ᱦᱚᱲᱟᱜ ᱜᱮ ᱥᱢᱟᱨᱴ ᱢᱳᱵᱟᱭᱤᱞ ᱢᱮᱱᱟᱜ ᱛᱟᱵᱚᱱᱟ ᱾ ᱟᱨ ᱚᱱᱟ ᱨᱮᱫᱚ ᱩᱱᱟᱹᱜ ᱵᱟᱠᱚ ᱫᱷᱮᱱᱟ ᱟᱨᱠᱤ ᱟᱵᱚᱨᱮᱱ ᱠᱚᱲᱟ ᱠᱚ ᱠᱩᱲᱤ ᱠᱚ ᱾ ᱡᱟᱦᱟᱸᱭ ᱚᱱᱠᱟᱱ ᱩᱢᱮᱨ ᱛᱟᱠᱚ ᱾ ᱵᱟ ᱚᱱᱠᱟᱱ ᱤᱭᱟᱹ ᱛᱟᱠᱚ ᱡᱮ, ᱚᱱᱟ ᱨᱮᱠᱚ ᱩᱱᱟᱹᱜ ᱵᱟᱠᱚ ᱫᱷᱮᱭᱟᱱ ᱵᱟᱠᱚ ᱮᱢᱟᱜᱼᱟ ᱾ ᱡᱮ ᱤᱧᱤᱧ ᱚᱠᱟᱨᱮ ᱵᱷᱮᱠᱮᱱᱥᱤ ᱩᱰᱩᱠᱚᱜ ᱠᱟᱱᱟ ᱾ ᱚᱠᱟᱨᱮ ᱪᱮᱫ ᱠᱷᱮᱛᱨᱚ ᱨᱮ ᱛᱤᱱᱟᱹᱜ ᱠᱚ ᱱᱤᱭᱳᱜᱚᱜ ᱠᱟᱱᱟ ᱾ ᱚᱱᱟ ᱪᱮᱛᱟᱱ ᱨᱮ ᱩᱱᱟᱹᱜ ᱵᱟᱠᱚ ᱤᱭᱟᱹ ᱟᱨᱠᱤ ᱜᱩᱨ ᱦᱮ ᱸ, ᱜᱩᱨᱩᱛᱚ ᱵᱟᱠᱚ ᱮᱢᱟ᱾ᱦᱳᱭ
ᱫᱟᱣ ᱦᱚᱸ ᱢᱮᱱᱟᱜ ᱟᱠᱟᱫᱟ ᱦᱮᱸᱥᱮ ᱨᱮ ᱠᱚᱴᱟ ᱦᱚᱸ ᱢᱮᱱᱟᱜ ᱟᱠᱟᱫᱟ, ᱚᱱᱟ ᱞᱟᱹᱜᱤᱫ ᱦᱚᱸ ᱞᱟᱹᱲᱦᱟᱹᱭ ᱦᱩᱭᱩᱜ ᱠᱟᱱᱟ ᱾
ᱢᱟᱱᱮ ᱯᱷᱮᱠ ᱮᱥ ᱥᱤ ᱮᱥ ᱴᱤ ᱞᱟᱹᱜᱤᱫ ᱦᱚᱸ ᱞᱟᱹᱲᱦᱟᱹᱭ ᱦᱩᱭᱩᱜ ᱠᱟᱱᱟ ᱦᱮᱸᱥᱮ ᱾
ᱦᱩᱸ ᱦᱩᱸ ᱾
ᱛᱟᱦᱚᱞᱮ
ᱟᱵᱚ ᱟᱵᱚᱣᱟᱜ ᱮᱥ ᱴ ᱢᱚᱫᱽᱫᱷ ᱨᱮ ᱡᱮ ᱛᱤᱱᱟᱹᱜ ᱯᱷᱮᱥᱮᱞᱤᱴᱤ ᱢᱟ ᱱᱤᱛᱚᱜ ᱩᱱᱟᱹᱜ ᱦᱚᱲ ᱟᱹᱣᱨᱤ ᱠᱚ ᱪᱮᱸᱜᱟᱜ ᱟᱠᱚ ᱟᱹᱰᱤᱜᱟᱱ ᱥᱩᱡᱳᱜ ᱥᱩᱵᱤᱫᱷᱟ ᱵᱚᱱ ᱧᱟᱢ ᱮᱫᱟ ᱮᱱᱨᱮᱦᱚᱸ ᱟᱵᱚᱣᱟᱜ ᱟᱵᱚ ᱟᱵᱚᱣᱟᱜ ᱥᱩᱡᱳᱜᱽ ᱥᱩᱵᱤᱫᱷᱟ ᱦᱟᱛᱟᱣ ᱛᱮ ᱮᱴᱟᱜ ᱦᱚᱲ ᱠᱚ ᱞᱩᱴᱟᱹᱣ ᱡᱩᱱᱤᱡ ᱠᱟᱱᱟ ᱚᱱᱟ ᱫᱚ ᱮᱱᱨᱮᱦᱚᱸ ᱟᱵᱚ ᱥᱟᱱᱛᱟᱲ ᱵᱟᱵᱚᱱ ᱵᱩᱡᱽ ᱫᱟᱲᱮᱭᱟᱜ ᱠᱟᱱᱟ ᱪᱮᱫᱟᱜ ᱡᱚ ᱚᱱᱟ ᱛᱟᱭᱚᱢ ᱨᱮᱵᱚᱱ ᱛᱟᱦᱮᱱ ᱠᱟᱱᱟ ᱮᱠᱷᱚᱱᱳ ᱦᱩᱸ
ᱦᱮᱸ ᱮᱠᱪᱩᱞᱤ ᱚᱱᱟ ᱠᱚ ᱵᱩᱡ ᱞᱟᱹᱠᱛᱤ ᱠᱟᱱ ᱜᱮᱭᱟ ᱪᱮᱫᱟᱜ ᱥᱮ ᱦᱮᱸᱥᱮ ᱮ ᱡᱮᱦᱮᱛᱩ ᱥᱩᱡᱳᱜᱽ ᱠᱚ ᱮᱢᱼᱮᱟ ᱦᱮᱸ ᱱᱚᱣᱟ ᱵᱟᱝ ᱞᱟᱹᱭ ᱜᱟᱱᱚᱜᱼᱟ ᱡᱮ ᱥᱚᱨᱠᱟᱨ ᱥᱩᱡᱳᱜ ᱵᱟᱭ ᱮᱢ ᱮᱫᱟ ᱦᱮᱸᱥᱮ
ᱦᱳᱭ
ᱥᱩᱵᱳᱜ ᱫᱚ ᱥᱩᱡᱳᱜ ᱫᱚ ᱢᱮᱱᱟᱜ ᱜᱮᱭᱟ ᱠᱤᱱᱛᱩ ᱪᱮ ᱩᱱᱩᱠᱩ ᱯᱷᱮᱠ ᱢᱟᱱᱮ ᱥᱟᱨᱴᱤᱯᱷᱤᱠᱮᱴ ᱠᱚ ᱵᱮᱱᱟᱣ ᱟᱠᱟᱫᱟ ᱾ ᱩᱱᱠᱩ ᱠᱟᱹᱴᱤᱡ ᱧᱮᱞᱚᱜ ᱦᱩᱭᱩᱜᱼᱟ ᱦᱮᱸᱥᱮ ᱾ ᱡᱮ ᱦᱮᱸ ᱱᱩᱠᱩ ᱫᱚ ᱯᱷᱮᱠ ᱜᱮᱭᱟ ᱠᱚ ᱱᱩᱠᱩ ᱪᱮᱛᱟᱱ ᱠᱚᱢᱯᱮᱞᱮᱱ ᱦᱩᱭᱩᱜᱼᱟ ᱦᱮᱸ ᱥᱮ
ᱦᱳᱭ
ᱟᱨ ᱡᱟᱦᱟᱸᱭ ᱨᱤᱭᱮᱞ ᱮᱥᱴᱤ ᱠᱟᱱᱟᱭ ᱠᱤᱱᱛᱩ ᱩᱱᱤ ᱮᱥᱴᱤ ᱠᱟᱱ ᱨᱮᱦᱚᱸ ᱠᱤᱱᱛᱩ ᱩᱱᱟᱹᱜ ᱴᱟ ᱫᱚ ᱵᱟᱭ ᱵᱟᱲᱟᱭᱟ ᱡᱮ ᱦᱮᱸ ᱱᱚᱰᱮ ᱵᱷᱮᱠᱮᱱᱥᱤ ᱧᱟᱢᱚᱜ ᱮ ᱩᱱᱩᱢᱚᱜ ᱠᱟᱱᱟ ᱠᱤ ᱸᱚᱰᱮᱧ ᱮᱯᱞᱟᱭ ᱞᱮᱠᱷᱟᱡ ᱤᱧᱟᱹᱜ ᱢᱤᱫᱴᱮᱱ ᱥᱤᱴ ᱢᱮᱱᱟᱜ ᱟᱠᱟᱫᱟ ᱦᱮᱸᱥᱮ
ᱦᱮᱸ
ᱚᱱᱟ ᱦᱚᱸ ᱠᱤᱱᱛᱩ ᱵᱟᱲᱟᱭ ᱞᱟᱹᱠᱛᱤ ᱠᱟᱱ ᱜᱮᱭᱟ
ᱟᱨ ᱡᱟᱦᱟᱸᱭ ᱯᱷᱮᱸᱠ ᱠᱟᱱᱟᱭ ᱦᱟᱹᱱᱤ ᱫᱚ ᱵᱟᱲᱟᱭ ᱠᱟᱛᱮᱫ ᱜᱮᱛᱚ ᱯᱷᱮᱠᱚᱜ ᱠᱟᱱᱟ ᱵᱟᱲᱟᱭᱟ ᱤᱧ ᱫᱚ ᱱᱚᱣᱟ ᱡᱩᱫᱤᱧ ᱤᱭᱟᱹᱭᱟ ᱛᱟᱦᱚᱞᱮ ᱱᱚᱣᱟ ᱱᱚᱣᱟ ᱠᱚ ᱥᱩᱡᱳᱜ ᱤᱧ ᱦᱟᱛᱟᱣ ᱫᱟᱲᱮᱭᱟᱜᱼᱟ
ᱦᱮᱸ ᱟᱨ ᱚᱸᱰᱮ ᱢᱟ ᱡᱟᱦᱟᱸᱭ ᱮᱥᱤ ᱢᱟᱱᱮ ᱡᱟᱦᱟᱸᱭ ᱡᱮᱱᱩᱭᱮᱱ ᱮᱥ ᱮᱥᱤ ᱢᱮᱱᱟᱭᱮᱭᱟ ᱮᱥᱴᱤ ᱢᱮᱱᱟᱭ ᱟᱠᱟᱫᱮᱭᱟ ᱩᱱᱤ ᱫᱚ ᱵᱟᱭ ᱮᱯᱞᱟᱭ ᱟᱠᱟᱫᱟ ᱦᱮᱸᱥ
ᱩᱱᱤ ᱫᱚ ᱵᱟᱭ ᱦᱩᱫᱤᱥ ᱟᱠᱟᱫᱟ ᱡᱮ ᱤᱧᱟᱹᱜ ᱱᱚᱰᱮ ᱡᱟᱭᱜᱟ ᱢᱮᱱᱟᱜ ᱛᱤᱧᱟᱹ ᱱᱚᱰᱮ ᱪᱟᱞᱟᱣ ᱞᱮᱱᱠᱷᱟᱱ ᱥᱩᱡᱩᱜ ᱤᱧ ᱧᱟᱢᱟ
ᱦᱩᱸ ᱩᱱᱤ ᱚᱱᱟ ᱦᱚᱸᱭ ᱵᱟᱲᱟᱭ ᱜᱮᱭᱟ ᱮᱵᱟᱨ ᱚᱱᱠᱟ ᱜᱮᱛᱚ ᱦᱩᱭᱩᱜ ᱠᱟᱱᱟ ᱦᱮᱸ ᱜᱚᱝᱠᱮ ᱦᱮᱸᱥᱮ
ᱦᱮᱸ ᱮᱠᱫᱚᱢ ᱮᱠᱫᱚᱢ
ᱮᱵᱟᱨ ᱚᱱᱟ ᱠᱚᱜᱮ ᱡᱩᱫᱤ ᱥᱟᱱᱟᱢ ᱠᱚᱵᱚᱱ ᱡᱩᱫᱤ ᱵᱟᱲᱟᱭ ᱧᱟᱢᱟᱵᱚᱱ ᱦᱮᱸ ᱦᱮᱸᱥ ᱡᱚ ᱚᱠᱟ ᱚᱠᱟ ᱡᱟᱭᱜᱟᱨᱮ ᱚ ᱢᱟᱱᱮ ᱚᱠᱟᱞᱮᱠᱟ ᱵᱷᱮᱠᱮᱱᱥᱤ ᱠᱚ ᱩᱰᱩᱠᱚᱜ ᱠᱟᱱᱟ ᱟᱨ ᱚᱠᱚᱭ ᱠᱚ ᱞᱟᱹᱜᱤᱫ ᱩᱰᱩᱠᱚᱜ ᱠᱟᱱᱟ ᱛᱟᱦᱚᱞᱮ ᱟᱹᱰᱤ ᱱᱟᱯᱟᱭᱚᱜᱼᱟ ᱛᱟᱦᱚᱞᱮ ᱠᱷᱟᱱ ᱚᱱᱟ ᱮᱥ ᱥᱤ ᱮᱥ ᱴᱤ ᱯᱷᱮᱠ ᱵᱟᱞᱟ ᱩᱱᱠᱩ ᱦᱚᱸ ᱯᱟᱥᱮᱜ ᱫᱷᱤᱨᱮ ᱫᱷᱤᱨᱮ ᱠᱚ ᱵᱟᱹᱛᱤᱞᱚᱜᱼᱟ
ᱮᱠᱫᱚᱢ ᱮᱠᱫᱚᱢ ᱩᱱᱠᱩ ᱛᱚ ᱱᱚᱼ ᱚᱭ ᱛᱚ ᱱᱤᱭᱩᱡ ᱠᱷᱚᱵᱚᱨ ᱠᱚ ᱧᱮᱞ ᱵᱟᱲᱟ ᱦᱩᱭᱩᱜᱼᱟ ᱱᱚᱣᱟ ᱥᱳᱥᱟᱞ ᱢᱤᱰᱤᱭᱟ ᱮᱠᱴᱤᱵᱷ ᱢᱮᱱᱟᱜ ᱵᱚᱱᱟ ᱠᱚᱢ ᱵᱮᱥᱤ ᱢᱟᱱᱮ ᱩᱱᱠᱩ ᱟᱵᱚᱣᱟᱜ ᱡᱟᱦᱟᱸ ᱱᱚᱣᱟ ᱯᱚᱥᱪᱤᱢ ᱵᱟᱝᱞᱟ ᱨᱮ ᱱᱚᱣᱟ ᱤᱭᱟᱹ ᱥᱟᱱᱛᱟᱲ ᱞᱟᱹᱜᱤᱫ ᱛᱮ ᱡᱟᱦᱟᱸ ᱱᱚᱣᱟ ᱟᱹᱫᱤᱵᱟᱟᱹᱥᱤ ᱠᱚᱞᱞᱟᱱ ᱥᱚᱢᱤᱛᱤ ᱢᱮᱱᱟᱜ ᱛᱟᱵᱚᱱᱟ ᱥᱮ ᱥᱚᱝᱜᱚᱴᱷᱚᱱ ᱩᱱᱠᱩ ᱡᱮ ᱡᱮ ᱵᱷᱟᱵ ᱛᱮᱠᱚ ᱞᱟᱹᱲᱦᱟᱹᱭᱮᱫᱼᱟ ᱥᱮ ᱟᱹᱰᱤ ᱜᱟᱱ ᱟᱹᱰᱤᱴᱟᱜ ᱟᱹᱰᱤᱴᱟᱜ ᱠᱚ ᱫᱚᱢᱚᱱ ᱟᱠᱟᱫ ᱠᱚᱣᱟ ᱟᱨᱠᱤ ᱮᱠᱷᱟᱱ ᱟᱨᱦᱚᱸ ᱠᱟᱡᱟᱠ ᱧᱚᱜ ᱞᱟᱹᱲᱦᱟᱹᱭ ᱦᱩᱭᱩᱜᱼᱟ ᱟᱨᱚ ᱩᱱᱠᱩ ᱠᱚ ᱡᱳᱨ ᱠᱚ ᱮᱢᱟᱠᱚ ᱦᱩᱭᱩᱜᱼᱟ᱾
ᱦᱩᱢ ᱟᱨ ᱠᱷᱟᱹᱞᱤ ᱚᱱᱟ ᱦᱚᱠ ᱞᱟᱹᱜᱤᱜ ᱞᱟᱹᱲᱦᱟᱹᱭ ᱛᱮᱫᱚ ᱵᱟᱝ ᱦᱩᱭᱩᱜᱼᱟ ᱚᱱᱟ ᱦᱳᱠ ᱵᱟᱲᱟᱭ ᱦᱚᱸ ᱦᱩᱭᱩᱜᱼᱟ ᱛᱟᱵᱚᱱᱟ ᱦᱮᱸ ᱥᱮ
ᱦᱮᱸ ᱦᱮᱸ ᱮᱠᱫᱚᱢ
ᱥᱟᱱᱟᱢ ᱡᱤᱱᱤᱥ ᱵᱟᱲᱟᱭ ᱦᱩᱭᱩᱜ ᱛᱟᱵᱳᱱᱟ ᱛᱟᱦᱞᱮ ᱟᱨᱚ ᱱᱟᱯᱟᱭᱚᱜᱼᱟ ᱾ ᱛᱟᱦᱚᱞᱮ ᱮᱠᱫᱚᱢ ᱢᱟᱱᱮ ᱯᱨᱩᱯᱷ ᱥᱟᱦᱟᱜ ᱵᱚᱱ ᱦᱮᱸ ᱞᱟᱹᱭ ᱵᱤᱱ ᱾
ᱟᱫᱚ ᱦᱩᱭᱩᱜ ᱠᱟᱱᱟ ᱵᱟᱲᱟᱭ ᱫᱚ ᱱᱚᱝᱠ ᱜᱮ ᱟᱫᱚ ᱡ ᱥᱟᱵ ᱠᱟᱜ ᱵᱤᱱ ᱡᱟᱦᱟᱸᱭ ᱨᱤᱭᱮᱞ ᱵᱟ ᱚᱨᱤᱡᱤᱱᱟᱞ ᱮᱥᱴᱤ ᱠᱟᱱᱟ ᱵᱚᱱ ᱟᱵᱚ ᱫᱚ ᱾
ᱦᱮᱸ ᱦᱸ ᱦᱮᱸ ᱦᱮᱸ
ᱦᱮᱸ ᱟᱫᱚ ᱟᱵᱚ ᱠᱚ ᱢᱩᱫᱽᱨᱮ ᱡᱟᱹᱥᱛᱤᱭᱟᱱ ᱦᱚᱲᱜᱮ ᱢᱮᱱᱟᱜ ᱠᱚᱣᱟ ᱢᱟᱱᱮ ᱚᱱᱠᱟ ᱚᱱᱟ ᱠᱚ ᱫᱟᱣ ᱦᱟᱢᱮᱴ ᱨᱮᱱᱟᱜ ᱚᱱᱠᱟᱱ ᱤᱭᱟᱹ ᱡᱳᱜᱽᱜᱚᱛᱟ ᱵᱟᱹᱱᱩᱜ ᱛᱟᱠᱚᱣᱟ ᱾
ᱦᱮᱸ ᱦᱮᱸ
ᱦᱮᱸ ᱟᱫᱚ ᱟᱵᱚ ᱠᱚ ᱟᱫᱚ ᱱᱮᱛᱟᱨ ᱦᱡᱩᱜ ᱮᱱᱟᱟᱭ ᱟᱫᱚ ᱱᱟᱦᱟᱜ ᱡᱩᱜᱽ ᱫᱚᱚ ᱱᱮᱛᱟᱨ ᱫᱚᱵᱚᱱᱟᱹ ᱪᱤᱱᱛᱟᱹᱭᱮᱫᱟ ᱤᱧᱟᱹᱜ ᱫᱚ ᱚᱸᱰᱮ ᱪᱟᱞᱟᱣ ᱠᱟᱛᱮ ᱪᱮᱫ ᱤᱧ ᱪᱤᱠᱟᱹᱭᱟ ᱚᱱᱠᱟᱱ ᱟᱹᱰᱤ ᱦᱚᱲ ᱢᱮᱱᱟᱜ ᱠᱚᱣᱟ ᱦᱮᱸ ᱟᱞᱮᱭᱟᱜ ᱱᱚᱣᱟ ᱤᱭᱟᱹ ᱤᱭᱟᱹ ᱵᱟᱲᱟ ᱦᱩᱭ ᱟᱠᱟᱱᱟ ᱟᱸᱜᱚᱪ ᱵᱟᱲᱟ ᱦᱩᱭ ᱟᱠᱟᱱᱟ ᱡᱮ ᱤᱧ ᱪᱟᱞᱟᱣᱛᱮ ᱪᱮᱫ ᱤᱧ ᱪᱤᱠᱟ ᱜᱮ ᱚᱸᱰᱮ ᱤᱭᱟᱹ ᱤᱧᱟᱹᱜ ᱛᱚ ᱯᱟᱲᱦᱟᱣ ᱜᱮ ᱪᱮᱫ ᱤᱧ ᱮᱯᱞᱟᱭᱟ ᱛᱟᱦᱚᱞᱮ ᱤᱧ ᱚᱸᱰᱮ ᱪᱮᱫ ᱚᱱᱟ ᱵᱤᱨᱩᱫᱽᱫ ᱨᱮ ᱪᱮᱫ ᱤᱧ ᱞᱟᱹᱲᱦᱟᱹᱭᱟ
ᱚᱱᱟᱜᱮ ᱟᱨᱠᱤ ᱾
ᱱᱚᱝᱠᱟᱜ ᱠᱟᱱᱟ ᱮᱠᱫᱚᱢ ᱞᱟᱹᱲᱦᱟᱹᱭ ᱫᱚ ᱫᱚ ᱛᱷᱚᱲᱟᱜ ᱜᱮᱭᱟ ᱱᱤᱛᱚᱜ ᱟᱢ ᱵᱟ ᱟᱢᱟᱜ ᱵᱟ ᱞᱟᱹᱠᱛᱤ ᱵᱟᱹᱱᱩᱜᱼᱟ ᱠᱤᱱᱛᱩ ᱟᱢ ᱢᱤᱫ ᱜᱤᱫᱽᱨᱟᱹ ᱦᱚᱸ ᱛᱚ ᱢᱤᱫ ᱫᱤᱱ ᱫᱚ ᱞᱟᱹᱠᱛᱤ ᱧᱩᱨᱩᱣᱟᱭᱟ ᱾
ᱦᱮᱸ